ᱦᱩᱸ ᱟᱸᱡᱚᱢᱚᱜ ᱠᱟᱱᱟ
ᱦᱮᱞᱳ
ᱦᱮᱞᱳ ᱦᱮ ᱟᱡᱚᱢᱚᱜ ᱠᱟᱱᱟ᱾
ᱟᱸᱡᱚᱢ ᱧᱟᱢ ᱫᱟᱢ᱾
ᱟᱡᱚᱢᱚᱜ ᱠᱟᱱᱟ᱾
ᱦᱮᱸ ᱟᱸᱡᱚᱢᱚᱜ ᱧᱟᱢ ᱫᱟᱹᱧ᱾
ᱪᱮᱫ ᱠᱚᱢ ᱪᱤᱠᱟᱹᱭᱮᱫᱟ᱾
ᱦᱳᱭ ᱫᱩᱲᱩᱵ ᱵᱟᱲᱟ ᱦᱩᱭ ᱠᱟᱱᱟ ᱫᱚᱢᱮ ᱩᱫᱽᱜᱟᱹᱨ ᱠᱟᱱᱟ ᱯᱤᱰᱟᱹ ᱠᱚᱨᱮ ᱜᱮ ᱫᱩᱲᱩᱵ ᱦᱩᱭᱩ ᱠᱟᱱᱟ᱾
ᱮᱠᱟᱞ ᱮᱠᱟᱞ ᱟᱹᱰᱤ ᱡᱳᱨ ᱩᱫᱜᱟᱹᱨ ᱠᱟᱱᱟ ᱥᱟᱹᱨᱤ ᱠᱟᱛᱷᱟ ᱠᱟᱱ ᱜᱮ᱾ ᱱᱚᱱᱛᱮ ᱫᱟᱜ ᱦᱚᱸ ᱵᱟᱭ ᱫᱟᱜ ᱮᱫᱟ ᱛᱚ ᱚᱱᱛᱮ ᱫᱟᱜ ᱫᱟᱭ?
ᱵᱟᱝ ᱛᱮᱦᱮᱧ ᱫᱚ ᱥᱮᱛᱟᱜ ᱠᱷᱚᱱᱟᱜ ᱜᱮ ᱫᱚᱢᱮ ᱨᱤᱢᱤᱞ ᱵᱟᱲᱟ ᱞᱟᱜᱼᱟᱭ। ᱢᱚᱱᱮ ᱞᱮ ᱫᱟᱜ ᱮ ᱡᱟᱹᱲᱤ ᱜᱮᱭᱟ ᱛᱮᱦᱤᱧ ᱫᱚ ᱦᱚᱭᱛᱳ ᱚᱱᱟ ᱟᱥᱟ ᱠᱚᱨᱮᱞᱮ ᱛᱟᱦᱮᱸ ᱠᱟᱱᱟ ᱠᱤᱱᱛᱩ ᱫᱟᱜᱼᱼ ᱵᱟᱭ ᱡᱟᱹᱲᱤ ᱞᱟᱜ-ᱟᱭ ᱨᱤᱢᱤᱞ ᱠᱚ ᱯᱚᱨᱤᱥᱠᱟᱨ ᱠᱮᱫᱚ ᱯᱚᱨᱮ ᱛᱮᱫᱚ ᱫᱚᱢᱮ ᱥᱤᱛᱩᱝ᱾
ᱱᱚᱱᱛᱮ ᱦᱚ ᱚᱱᱠᱟ ᱜᱮ ᱟᱫᱚ ᱦᱚᱜ-ᱚᱭ ᱥᱤᱛᱩᱝ ᱮᱫᱚᱭ᱾ ᱯᱮ ᱯᱩᱱ ᱫᱤᱱ ᱫᱷᱚᱨᱮ ᱱᱚᱝᱠᱟ ᱮᱠᱤ ᱨᱚᱠᱚᱢ ᱧᱮᱞᱚᱜ ᱠᱟᱱᱟ ᱡᱮ ᱮᱭ ᱱᱮᱜ ᱮ ᱫᱟᱜᱟᱭ ᱵᱟᱭ ᱫᱟᱜᱟ᱾ ᱟᱨᱚ ᱠᱟᱹᱴᱤᱡ ᱦᱩᱰᱩᱨ ᱜᱚᱫ ᱠᱮᱜ-ᱟᱭ, ᱠᱟᱹᱴᱤᱡ ᱪᱤᱱ ᱯᱟᱴ ᱯᱚᱷᱴᱮ ᱡᱚᱨᱚ ᱠᱮᱜ-ᱟᱭ ᱟᱨᱚ ᱮᱠᱤ ᱨᱚᱠᱚᱢ᱾ ᱢᱟᱱᱮ ᱫᱤᱱᱟᱹᱢ ᱫᱤᱱ ᱱᱚᱝᱠᱟ ᱜᱮ ᱧᱮᱞᱚᱜ ᱠᱟᱱᱟ ᱯᱩᱱ ᱫᱤᱱ ᱱᱚᱝᱠᱟ ᱦᱩᱭᱱᱟ, ᱚᱱᱛᱮ ᱮᱠᱷᱚᱱ ᱢᱤᱫ ᱫᱤᱱ ᱦᱚ ᱵᱟᱭ ᱫᱟᱜ ᱠᱟᱫᱟ ᱵᱟᱝ?
ᱵᱟᱝ ᱵᱟᱭ ᱫᱟᱜ ᱠᱟᱫᱟ ᱟᱹᱰᱤ ᱫᱤᱱ ᱦᱟᱱᱮ ᱨᱩᱱᱦᱤ ᱠᱚ ᱡᱚᱠᱷᱚᱱ ᱦᱩᱭᱱᱟ ᱚᱱᱟ ᱨᱩᱱᱦᱤ ᱥᱚᱢᱟᱭ ᱮ ᱫᱟᱜ ᱵᱟᱲᱟ ᱠᱮᱫᱟ ᱛᱟᱯᱚᱨᱮ ᱟᱫᱚ ᱟᱹᱰᱤ ᱫᱤᱱ ᱵᱟᱭ ᱡᱟᱲᱤ ᱠᱟᱫᱟ᱾
ᱚ ᱡᱟᱜᱽᱜᱮ᱾ ᱚᱱᱠᱟ ᱜᱚᱨᱚᱢ ᱨᱮᱫᱚ ᱚᱱᱠᱟ ᱛᱮ ᱦᱚᱲ ᱫᱚ ᱵᱷᱟᱜᱮᱢ ᱛᱟᱦᱮᱱᱟ ᱵᱷᱟᱜᱮ ᱵᱟᱢ ᱛᱟᱦᱮᱱᱟ ᱵᱟᱝ᱾
ᱦᱩᱸ ᱟᱨ ᱱᱚᱝᱠᱟ ᱥᱤᱧ ᱵᱮᱲᱟ ᱦᱚᱸ ᱫᱚᱢᱮ ᱥᱤᱛᱩᱝ ᱜᱚᱨᱚᱢ ᱟᱨ ᱧᱤᱫᱟᱹ ᱵᱮᱲᱟ ᱦᱚᱸ ᱚᱱᱠᱟ ᱫᱚᱢᱮ ᱩᱫᱽᱜᱟᱹᱨ ᱵᱩᱡᱷᱟᱹᱜ ᱠᱟᱱᱟ᱾
ᱦᱮᱸ᱾ ᱟᱨ ᱯᱟᱝᱠᱷᱟ ᱨᱮᱦᱚᱸ ᱡᱮ ᱥᱟᱱᱛᱤ ᱵᱩᱡᱷᱟᱹᱜᱼᱟ ᱟᱫᱚ ᱚᱱᱮ ᱯᱟᱝᱠᱷᱟ ᱫᱚ ᱟᱫᱚ ᱪᱮᱫ ᱚᱱᱟ ᱦᱚᱲᱢᱚ ᱪᱮᱛᱟᱱ ᱜᱮᱢ ᱯᱟᱝᱠᱷᱟᱜ ᱠᱟᱱᱟ᱾ ᱟᱨ ᱡᱟᱦᱟᱢ ᱫᱤᱭᱟᱢ ᱜᱤᱛᱤᱡ ᱠᱚᱜᱼᱟ, ᱚᱱᱟ ᱫᱚ ᱫᱮᱭᱟ ᱫᱚ ᱦᱟᱜ ᱞᱚᱦᱚᱫ ᱩᱫᱜᱟᱹᱨ ᱛᱮ ᱞᱚᱦᱚᱫ ᱪᱟᱵᱟᱜᱼᱟ ᱵᱟᱝ?
ᱟᱨ ᱥᱚᱵ ᱥᱚᱢᱚᱭ ᱯᱟᱝᱠᱷᱟ ᱨᱮ ᱛᱟᱦᱮᱸ ᱦᱚᱸ ᱥᱮ ᱢᱩᱥᱠᱤᱞᱚᱜ ᱠᱟᱱᱟ, ᱥᱚᱵ ᱥᱚᱵ ᱥᱚᱢᱚᱭ ᱯᱟᱝᱠᱷᱟ ᱨᱮ ᱛᱟᱦᱮᱸ ᱠᱟᱛᱮ ᱫᱚ ᱱᱟᱥᱮᱱᱟᱜ ᱵᱟᱦᱮᱨ ᱥᱮᱱ ᱩᱰᱩᱜ ᱦᱚᱸ ᱵᱟᱝ ᱜᱟᱱᱚᱜ ᱠᱟᱱᱟ ᱟᱫᱚ᱾
ᱵᱟᱝ ᱵᱟᱝ᱾ ᱮᱠᱫᱚᱢ ᱦᱩ ᱛᱟᱦᱚᱞᱮ ᱮᱠᱷᱚᱱ ᱫᱚ ᱪᱮᱫ ᱠᱚᱢ ᱪᱤᱠᱟᱹ ᱵᱟᱲᱟᱭᱮᱫᱟ ᱮᱠᱷᱚᱱ ᱫᱚ?
ᱮᱠᱷᱚᱱ ᱫᱚ ᱚᱲᱟᱜ ᱠᱚᱨᱮᱜ ᱜᱮ ᱱᱟᱥᱮᱱᱟᱜ᱾ ᱠᱷᱚᱥᱞᱟ ᱠᱚ ᱦᱩᱭ ᱵᱟᱲᱟ ᱟᱠᱟᱱᱟ ᱭᱩ ᱛᱟᱠᱤᱱ ᱚᱱᱟᱜᱮ ᱜᱚᱲᱚ ᱟᱹᱠᱤᱱ ᱦᱩᱭᱩᱜ ᱠᱟᱱᱟ᱾
ᱦᱩᱸ ᱟᱨ ᱢᱤᱫᱴᱟᱝ ᱵᱷᱟᱜᱤ ᱥᱩᱵᱤᱫᱟ ᱠᱟᱱᱟ ᱱᱚᱜ-ᱚᱭ ᱡᱮᱢᱚᱱ ᱠᱷᱚᱥᱞᱟ ᱦᱩᱭ ᱠᱟᱱᱟ᱾ ᱟᱫᱚ ᱦᱚᱜᱼᱚᱭ ᱫᱟᱜ ᱞᱮᱠᱷᱟᱱ ᱡᱷᱚᱛᱚ ᱡᱷᱟᱢᱮᱞᱟ ᱦᱩᱭ ᱠᱚᱜᱼᱟ, ᱠᱷᱚᱥᱞᱟ ᱫᱟᱜ ᱫᱟᱭ ᱪᱚᱞᱚ ᱪᱟᱞᱟᱣ ᱠᱟᱛᱮ ᱚᱱᱟ ᱦᱟᱹᱨ ᱦᱳᱭ ᱤᱭᱟᱹ ᱦᱩᱭ ᱠᱚᱜᱼᱟ ᱠᱚᱴᱟ ᱦᱩᱭᱩᱜ ᱤᱭᱟᱹ ᱦᱩᱭ ᱠᱚᱜᱼᱟ ᱵᱟᱝ? ᱯᱚᱴᱚᱢ ᱢᱩᱱᱜᱟᱹ ᱟᱲᱟ ᱦᱩᱭ ᱠᱚᱜ-ᱟ᱾ ᱟᱫᱚ ᱦᱚᱜ-ᱚᱭ ᱥᱤᱛᱩᱝ ᱠᱟᱜ ᱛᱮ ᱢᱟᱱᱮ ᱠᱷᱚᱥᱞᱟ ᱨᱮᱱᱟᱜ ᱫᱚ ᱵᱷᱟᱜᱤ ᱜᱮ ᱦᱩᱭᱩᱜ ᱠᱟᱱᱟ ᱦᱮᱸᱥᱮ, ᱥᱤᱛᱩᱝ ᱛᱮ ᱵᱷᱟᱜᱮ ᱦᱳᱭᱳᱜ ᱠᱟᱱᱟ ᱵᱟᱝ?
ᱦᱩᱸ। ᱞᱟᱦᱟ ᱥᱮᱨᱢᱟ ᱫᱚ ᱚᱱᱠᱟᱜᱮ ᱫᱚᱢᱮ ᱞᱮ ᱠᱚᱥᱴᱚ ᱵᱟᱲᱟᱭᱮᱱ ᱜᱮᱭᱟ ᱱᱤᱭᱟᱹ ᱥᱮᱨᱢᱟ ᱨᱮᱫᱚ ᱩᱱᱟᱹᱜ ᱫᱚ ᱢᱟᱱᱮ ᱮᱴᱠᱮᱴᱚᱬᱮ ᱵᱟᱝ ᱦᱩᱭᱩᱜ ᱠᱟᱱ ᱜᱮᱭᱟ ᱚᱱᱠᱟ ᱞᱮᱠᱟ ᱵᱟᱭ ᱫᱟᱜ ᱡᱟᱹᱲᱤᱭᱮᱫᱟ ᱥᱮ᱾
ᱦᱩᱸ᱾ ᱟᱨ ᱢᱤᱫᱴᱮᱡ ᱥᱩᱵᱤᱫᱟ ᱦᱚ ᱥᱩᱵᱤᱫᱟ ᱟᱠᱟᱱᱟ ᱟᱫᱚ ᱠᱤᱱᱛᱩ ᱢᱟᱹᱱᱢᱤ ᱠᱷᱮᱛᱨᱮ ᱨᱮ ᱫᱚ ᱤᱧ ᱫᱚᱧ ᱞᱟᱹᱭᱟ ᱟᱹᱰᱤ ᱜᱮ ᱚᱥᱩᱵᱤᱫᱟ ᱜᱮᱭᱟ, ᱠᱟᱨᱚᱱ ᱟᱠᱚ ᱡᱟᱦᱟᱱ ᱡᱩᱣᱟᱹᱱ ᱠᱚᱲᱟ ᱠᱩᱲᱤ ᱢᱮᱱᱟᱜ ᱠᱚᱣᱟ ᱴᱷᱤᱠ ᱜᱮᱭᱟ ᱟᱵᱚ ᱞᱟᱹᱜᱤᱫ ᱫᱚ ᱟᱵᱚᱣᱟᱜ ᱮᱢᱤᱭᱩᱱᱤᱴᱤ ᱯᱟᱣᱟᱨ ᱡᱟᱹᱥᱛᱤ ᱜᱮᱭᱟ᱾ ᱟᱵᱚ ᱚᱱᱟ ᱵᱚᱱ ᱥᱟᱦᱟᱣᱮᱜ-ᱟ, ᱮᱱᱛᱮ ᱨᱮᱦᱚᱸ ᱵᱚᱱ ᱥᱟᱦᱟᱣᱫᱟ ᱡᱮᱦᱮᱛᱩ ᱥᱟᱦᱟᱣ ᱨᱮᱱᱟᱜ ᱵᱟᱝ ᱠᱟᱱ ᱨᱮᱦᱚᱸ᱾ ᱮᱚᱱᱨᱮᱦᱚᱢ ᱥᱟᱦᱟᱭᱮᱜ-ᱟ᱾ ᱡᱟᱦᱟᱸᱭ ᱜᱚᱵᱟ ᱛᱟᱠᱚ ᱢᱮᱱᱟᱜ ᱟᱠᱟᱫᱣᱟ ᱥᱮ ᱫᱟᱫᱟ ᱦᱟᱲᱟᱢ ᱫᱤᱫᱤ ᱵᱩᱰᱷᱤ ᱥᱮ ᱜᱚᱲᱚᱢ ᱦᱟᱲᱟᱢ ᱜᱚᱲᱚᱢ ᱵᱩᱰᱦᱤ᱾ ᱩᱱᱠᱩ ᱞᱟᱹᱜᱤᱫ ᱫᱚ ᱟᱹᱰᱤᱜᱮ ᱠᱚᱥᱴᱚ ᱠᱚᱨ ᱜᱮᱭᱟ ᱵᱟᱝ?
ᱦᱮᱸ ᱟᱹᱰᱤ ᱠᱚᱥᱴᱚᱠᱚᱨ ᱜᱮᱭᱟ ᱥᱮ ᱩᱱᱠᱩ ᱢᱟ ᱩᱱᱟᱹᱜ ᱩᱫᱽᱜᱟᱹᱨ ᱠᱚᱫᱚ ᱵᱟᱠᱚ ᱛᱟᱦᱮᱸ ᱫᱟᱲᱮᱜ ᱜᱮᱭᱟ ᱥᱮ ᱩᱱᱟᱹᱜ ᱫᱚ ᱾
ᱦᱮᱸ ᱦᱩᱸ ᱦᱩᱸ᱾ ᱟᱨ ᱢᱮᱫᱴᱮᱱ ᱠᱟᱛᱷᱟᱜ ᱠᱟᱱᱟ ᱟᱨ ᱚᱱᱟ ᱠᱷᱚᱱᱟᱜ ᱦᱚᱸ ᱡᱟᱹᱥᱛᱤ ᱤᱭᱟᱹ ᱦᱩᱭᱩᱜ ᱠᱟᱱᱟ ᱩᱱᱠᱩ ᱦᱩᱰᱤᱧ ᱵᱤᱧ ᱵᱟᱞᱮ--᱾ ᱱᱮᱛᱟᱨ ᱜᱤᱫᱽᱨᱟᱹ ᱟᱨᱠᱤ ᱥᱮᱨ ᱠᱚ ᱢᱮᱛᱟ ᱠᱚ ᱵᱟᱝ ᱩᱱᱠᱩ ᱦᱚᱸ ᱛᱤᱱᱟᱹᱜ ᱛᱤᱱᱟᱹᱜ ᱠᱚᱥᱴᱚ ᱵᱟᱝ? ᱾
ᱠᱩ ᱢᱟ ᱡᱟᱹᱥᱛᱤ ᱯᱷᱮᱱ ᱥᱩᱨ ᱨᱮ ᱫᱚᱦᱚ ᱦᱚᱸ ᱵᱟᱝ ᱜᱟᱱᱚᱜᱼᱟ
ᱯᱷᱮᱱ ᱨᱮᱢ ᱫᱚᱦᱚᱭ ᱛᱮᱦᱚᱸ ᱴᱷᱟᱱᱰᱟ ᱞᱟᱜᱟᱣ ᱟᱭᱟ᱾ ᱟᱨ ᱥᱮᱱ ᱠᱷᱚᱱᱟᱜ ᱥᱟᱺᱜᱤᱧ ᱨᱮᱢ ᱫᱚᱦᱚᱭ ᱛᱮᱦᱚᱸ ᱚᱱᱟ ᱛᱮᱦᱚᱸᱭ ᱩᱫᱜᱟᱹᱨ ᱛᱮᱭ ᱦᱟᱭᱮᱫᱚᱜ-ᱟᱭ ᱵᱟᱝ᱾ ᱟᱹᱰᱤ ᱾
ᱚᱱᱟ ᱥᱟᱶᱛᱮ ᱜᱤᱫᱽᱨᱟᱹ ᱨᱮ ᱜᱤᱫᱽᱨᱟᱹ ᱟᱡ ᱟᱭᱳ ᱦᱚᱸ ᱠᱚᱥᱴᱚᱜ ᱜᱮᱭᱟ᱾
ᱮᱠᱟᱞ ᱜᱟᱱ ᱜᱮᱭᱟᱢ᱾ ᱥᱟᱨᱟ ᱫᱤᱱ ᱜᱩᱸᱜᱩᱫ ᱠᱟᱭᱟᱭ ᱥᱮ ᱦᱮᱢ ᱠᱟᱭᱟᱭ ᱩᱱᱤᱫᱚ ᱥᱟᱨᱟ ᱫᱤᱱ ᱥᱚᱢᱵᱷᱚᱵ ᱵᱟᱝ ᱠᱟᱱᱟ᱾ ᱢᱟᱱᱮ ᱜᱚᱨᱚᱢ ᱨᱮᱫᱚ ᱟᱹᱰᱤ ᱜᱮ ᱡᱷᱚᱛᱚ ᱦᱚᱲ ᱞᱟᱹᱜᱤᱫ ᱜᱮ ᱯᱚᱨᱤᱥᱛᱤᱛᱤ ᱠᱷᱟᱨᱟᱵ ᱜᱮᱭᱟ ᱵᱟᱝ᱾
ᱦᱩᱸ--᱾
ᱟᱫᱚ ᱢᱤᱫᱴᱟᱝ ᱠᱟᱛᱷᱟ ᱢᱮᱱᱟᱜᱼᱟ ᱟᱪᱪᱷᱟ ᱢᱤᱫᱴᱟᱝ ᱠᱩᱠᱞᱤᱧ ᱫᱚᱦᱚᱭᱮᱫ-ᱟ ᱢᱟᱱᱮ ᱪᱮᱜ ᱮᱢ ᱢᱚᱱᱮ--᱾ ᱢᱟᱱᱮ ᱢᱟᱱᱮ ᱜᱚᱨᱚᱢ ᱫᱤᱱ ᱵᱷᱟᱜᱮᱭᱟ ᱥᱮ ᱨᱟᱵᱟᱝ ᱫᱤᱱ ᱵᱷᱟᱜᱮᱭᱟ ᱢᱟᱱᱮ ᱚᱠᱟ᱾ ᱚᱠᱟ ᱥᱮᱨᱢᱟᱢ ᱥᱟᱹᱨᱤ ᱚᱱᱠᱟ ᱵᱟᱠᱚ ᱞᱮᱭᱟ᱾ ᱚᱠᱟ ᱥᱤᱡᱤᱱ ᱮᱢ ᱠᱩᱥᱤᱭᱟᱜᱼᱟ ᱟᱢ ᱜᱚᱨᱚᱢ ᱫᱤᱱ ᱥᱮ ᱥᱟᱵᱟᱝ ᱫᱤᱱ᱾
ᱦᱮᱸ ᱢᱮᱫ ᱴᱮᱝ ᱾ ᱠᱟᱛᱷᱟ ᱞᱤᱧ ᱢᱮᱱ ᱞᱮᱜᱮ ᱦᱮᱸ ᱯᱟᱸᱪᱴᱤ ᱛᱤ ᱨᱮᱱᱟᱜ ᱠᱟᱹᱴᱩ ᱢᱟ ᱵᱟᱝ ᱥᱚᱢᱟᱱ ᱛᱟᱵᱚᱱ ᱜᱮ ᱥᱟᱱᱟᱢᱟᱜ ᱜᱮ ᱫᱚᱨ--᱾ ᱠᱟᱨ ᱪᱷᱳᱴᱳ ᱵᱚᱲᱳ ᱡᱮᱢᱚᱱ ᱛᱮᱢᱚᱱ ᱱᱚᱣᱟ ᱩᱫᱽᱜᱟᱹᱨ ᱫᱤᱱ ᱦᱚᱸ ᱫᱚᱨᱠᱟᱨ ᱜᱮ᱾ ᱟᱨ ᱨᱮᱭᱟᱲ ᱫᱤᱱ ᱦᱚᱸ ᱫᱚᱨ--᱾ ᱠᱟᱨ ᱜᱮ ᱡᱮᱢᱚᱱ ᱨᱮᱭᱟᱲ ᱫᱤᱱ ᱨᱮᱱᱟᱜ ᱡᱟᱦᱟᱸ ᱵᱚᱨᱥᱟ ᱨᱮᱱᱟᱜ ᱪᱟᱥ ᱦᱩᱲᱩ ᱵᱟᱵᱚᱱ ᱨᱟᱠᱟᱵ ᱫᱟᱲᱮᱭᱟᱜᱼᱟ ᱡᱩ--᱾ ᱨᱮᱭᱟᱲ ᱫᱤᱱ ᱜᱮ ᱚᱱᱟ ᱫᱚ ᱵᱮᱥᱟ ᱟᱨ᱾ ᱡᱮᱢᱚᱱ ᱱᱤᱨᱚᱱ ᱦᱩᱲᱩ ᱫᱚ ᱫᱷᱚᱨᱚᱱ ᱫᱤᱱᱜᱮ ᱵᱷᱟᱜᱤᱭᱟ ᱚᱱᱠᱟ ᱥᱟᱱᱟᱢᱟᱜ ᱜᱮ ᱫᱚᱨᱠᱟᱨ ᱢᱟ ᱫᱚᱨᱠᱟᱨ ᱜᱮᱭᱟ ᱛᱟᱨ ᱢᱚᱫᱽᱫᱷᱮ᱾
ᱨᱟᱵᱟᱝ ᱫᱤᱱ ᱜᱤ ᱟᱹᱞᱤᱧ ᱫᱚᱞᱤᱧ ᱠᱩᱥᱤᱭᱟᱜᱼᱟ᱾
ᱮᱠᱫᱚᱢ ᱮᱠᱫᱚᱢ ᱟᱹᱰᱤ ᱱᱟᱯᱟᱭ᱾ ᱟᱵᱚ ᱦᱚ ᱱᱚᱣᱟ ᱜᱮ ᱡᱟᱹᱥᱛᱤ ᱜᱟᱱ ᱠᱚ ᱞᱮᱭᱟ ᱞᱮᱭᱟ ᱠᱚ ᱨᱟᱵᱟᱝ ᱫᱤᱱ ᱫᱚ᱾ ᱟ ᱡᱟᱦᱟᱸ ᱯᱳᱭᱞᱳᱢ ᱞᱟᱹᱭ ᱠᱮᱜᱼᱟ ᱱᱟᱯᱟᱭ ᱠᱟᱛᱷᱟ ᱠᱟᱨᱚᱱ ᱡᱩᱠᱛᱤ ᱟᱠᱟᱨ ᱛᱮᱢ ᱞᱟᱹᱭ ᱠᱮᱜᱼᱟ ᱱᱚᱣᱟ ᱫᱚ ᱥᱟᱹᱨᱤ ᱠᱟᱛᱷᱟ ᱱᱚᱣᱟ ᱱᱚᱣᱟ ᱜᱮ ᱮᱠ ᱢᱟᱛᱨᱚ᱾ ᱥᱟᱹᱨᱤ ᱠᱟᱛᱷᱟ ᱡᱮᱦᱮᱛᱩ ᱢᱤᱫ ᱠᱟᱛᱷᱟ ᱛᱮ ᱛᱮᱞᱟ ᱮᱢᱤᱧ ᱞᱮᱭ ᱠᱟᱜᱼᱟ᱾ ᱨᱟᱵᱟᱝ ᱫᱤᱱ ᱪᱩᱥ ᱠᱟᱫᱟ ᱴᱷᱤᱠ ᱜᱮᱭᱟ ᱾ ᱠᱟᱨᱚᱱ ᱨᱟᱵᱟᱝ ᱫᱚᱢ ᱵᱟᱲᱟᱭᱟ ᱡᱮ ᱨᱟᱵᱟᱝ ᱠᱟᱱᱟ ᱳᱭᱳ‌ ᱠᱟᱛᱮᱫ ᱨᱮᱦᱚᱢ ᱠᱟᱴᱟᱣᱟ᱾ ᱡᱟᱦᱟᱸ ᱛᱤᱱᱟᱹᱜ ᱡᱤᱱᱤᱥ ᱨᱮᱦᱚᱸ ᱳᱭᱳ ᱠᱟᱛᱮᱫ ᱨᱮᱦᱚᱸ ᱠᱟᱴᱟᱜᱼᱟ ᱵᱚᱪᱚᱢ ᱵᱟᱨᱥᱤᱧ ᱫᱟᱠᱟ ᱵᱟᱹᱧ ᱡᱚᱢᱟ ᱛᱟ. ᱨᱮᱦᱚ ᱳᱭᱳ ᱠᱟᱛᱮᱫ ᱤᱧ ᱛᱟᱦᱮᱱᱟ᱾ ᱠᱤᱱᱛᱩ ᱜᱚᱨᱚᱢ ᱫᱤᱱ ᱫᱚᱢ ᱪᱮᱫ ᱮᱢ ᱪᱤᱠᱟᱭᱟ ᱜᱚᱨᱚᱢ ᱫᱤᱱ ᱨᱮᱫᱚ ᱵᱟᱝ ᱜᱟᱱᱚᱜᱼᱟ᱾ ᱠᱚᱢ ᱵᱚᱡᱽ ᱨᱮᱦᱚᱸ ᱠᱤ ᱜᱟᱱᱚᱜᱼᱟ ᱵᱟᱝ ᱜᱟᱱᱚᱜᱼᱟ᱾ ᱥᱮ ᱩᱫᱽᱜᱟᱹᱨ ᱛᱮᱫᱚ ᱵᱟᱝ ᱤᱭᱟᱹ ᱜᱟᱱᱚᱜᱼᱟ ᱥᱮ ᱯᱟᱝᱠᱷᱟ ᱨᱮᱦᱚᱸ ᱥᱟᱨᱟ ᱫᱤᱱ ᱮᱢ ᱛᱟᱦᱮᱱ ᱛᱮᱦᱚᱸ ᱵᱟᱝ ᱜᱟᱱᱚᱜᱼᱟ᱾ ᱫᱟᱨᱮ ᱩᱢᱩᱞ ᱨᱮ ᱛᱤᱱ ᱜᱷᱟᱹᱲᱤᱜ ᱮᱢ ᱛᱟᱦᱮᱱᱟ ᱥᱟᱨᱟ ᱫᱤᱱ ᱵᱟᱢ ᱛᱟᱦᱮᱸ ᱫᱟᱲᱮᱭᱟᱜᱼᱟ᱾
ᱦᱮᱸ ᱯᱟᱝᱠᱷᱟ ᱨᱮᱱᱟᱜ ᱦᱚᱭ ᱦᱚᱸ ᱞᱚᱞᱚ ᱦᱚᱭ ᱧᱟᱢᱚᱜᱼᱟ ᱥᱚᱵ ᱥᱩᱢᱟᱹᱭ ᱢᱟ ᱨᱮᱭᱟᱲ ᱦᱚᱭ ᱵᱟᱝ ᱧᱟᱢᱚᱜᱼᱟ᱾ ᱟᱨ ᱞᱚᱞᱚ ᱜᱮ ᱦᱚᱭ ᱧᱟᱢᱚᱜᱼᱟ᱾
ᱥᱚᱢᱚᱥᱥᱟ ᱜᱮᱭᱟ ᱟᱨ ᱛᱟᱦᱞᱮ ᱚᱱᱛᱮ--᱾ ᱚ ᱮᱠᱷᱚᱱ ᱯᱚᱛᱚᱵ ᱠᱚ ᱤᱭᱟᱹ ᱠᱚ ᱵᱟᱝ ᱦᱳᱭᱳᱜ ᱠᱟᱱᱟ᱾ ᱚ ᱯᱟᱛᱟ ᱯᱚᱨᱚᱵᱽ ᱠᱚ ᱵᱟᱝ ᱦᱩᱭᱩᱜ ᱠᱟᱱᱟ ᱮᱠᱷᱚᱱ᱾
ᱵᱟᱝ ᱵᱟᱝ ᱦᱩᱭᱩᱜ ᱠᱟᱱᱟ ᱯᱟᱛᱟ ᱯᱚᱨᱚᱵᱽ ᱠᱚ ᱛᱟᱦᱮᱸ ᱠᱟᱱ ᱜᱮᱭᱟ ᱞᱟᱦᱟ ᱠᱚ ᱦᱩᱭ ᱵᱟᱲᱟᱭ ᱮᱱ ᱜᱮᱭᱟ ᱟᱫᱚ ᱱᱤᱛ᱾ ᱱᱤᱛ ᱫᱷᱟᱹᱵᱤᱡ ᱫᱚ ᱵᱟᱹᱱᱩᱜᱼᱟ᱾
ᱟᱨ ᱚᱱᱠᱟ ᱵᱟᱯᱞᱟ ᱚᱲᱟᱜ ᱠᱚ ᱥᱮ ᱚᱱᱠᱟᱱᱟᱜ ᱵᱟᱝ ᱦᱩᱭᱩᱜ ᱠᱟᱱᱟ ᱵᱟᱯᱞᱟ ᱚᱲᱟᱜ᱾
ᱵᱟᱯᱞᱟ ᱚᱲᱟᱜ ᱠᱚᱦᱚᱸ ᱪᱟᱵᱟ ᱟᱠᱟᱱ ᱜᱮᱭᱟ ᱚᱱᱟ ᱞᱟᱦᱟᱛᱮ ᱦᱩᱭ ᱵᱟᱲᱟᱭᱮᱱ ᱜᱮᱭᱟ ᱢᱟᱜᱽ.. ᱯᱷᱟᱹᱜᱩᱱ ᱵᱚᱸᱜᱟ ᱠᱚᱫᱚ ᱫᱚᱢᱮ ᱦᱩᱭᱵᱟᱰᱟᱭ ᱮᱱ ᱜᱮᱭᱟ ᱱᱤᱭᱟᱹ ᱥᱩᱢᱚᱭ ᱨᱮᱫᱚ ᱱᱮᱣᱛᱟ ᱠᱚᱦᱚᱸ ᱚᱱᱠᱟ ᱞᱮᱠᱟ ᱵᱟᱝᱞᱮ ᱧᱟᱢ ᱠᱮᱫᱟ᱾
ᱟᱪᱪᱷᱟ ᱚᱱᱟ ᱫᱚ ᱱᱟᱯᱟᱭ ᱠᱟᱛᱷᱟ ᱛᱟᱦᱚᱞᱮ ᱮᱱᱮᱡ ᱥᱮᱨᱮᱧ ᱪᱮᱫᱠᱟᱢ ᱠᱩᱥᱤᱭᱟᱜᱼᱟ ᱛᱤᱱᱟᱹᱜ ᱴᱟᱢ ᱠᱩᱥᱤᱭᱟᱜᱼᱟ ᱮᱱᱮᱡ ᱥᱮᱨᱮᱧ...
ᱮᱱᱮᱡ ᱥᱮᱨᱮᱧ ᱵᱟᱯᱞᱟ ᱠᱚᱨᱮᱱᱟᱜ ᱫᱚ ᱜᱟᱱ ᱜᱤᱭᱟᱹᱧ ᱫᱚᱢᱮ ᱫᱚ ᱵᱟᱝ ᱨᱮᱦᱚᱸ ᱥᱮᱬᱟ ᱦᱩᱭ ᱟᱠᱟᱱ ᱜᱮᱭᱟ ᱱᱟᱥᱮ ᱱᱟᱥᱮ...
ᱚ ᱟᱪᱪᱷᱟ ᱚᱱᱟ ᱪᱮᱫ ᱠᱚ ᱢᱮᱛᱟᱜ ᱜᱮᱭᱟ ᱠᱚ ᱚᱸ ᱢᱟᱱᱮ᱾ ᱚᱱᱮ ᱢᱤᱫᱴᱮᱡ ᱠᱟᱛᱷᱟ ᱵᱟᱹᱱᱩᱜᱼᱟ ᱥᱮ ᱵᱟᱨ ᱨᱚᱠᱚᱢᱟᱜ ᱮᱱᱮᱡ ᱥᱮᱨᱮᱧ ᱱᱮᱛᱟᱨ ᱛᱩᱫ ᱟᱠᱟᱱᱟ ᱢᱤᱫᱴᱮᱡ ᱪᱟᱹᱯᱨᱤ ᱪᱟᱹᱯᱨᱟ ᱟᱸᱡᱚᱢ ᱟᱠᱟᱫ ᱜᱮᱭᱟᱢ ᱛᱚ ᱦᱮᱸ ᱚᱱᱟ ᱟᱨ ᱦᱩᱭᱩᱜ ᱠᱟᱱᱟ ᱟᱵᱚᱣᱟᱜ ᱢᱟᱦᱟᱸᱞᱟᱹᱭ ᱞᱟᱠᱪᱟᱨ ᱮᱱᱮᱡ ᱥᱮᱨᱮᱧ ᱚᱱᱟᱚᱫᱽᱫᱷᱮ ᱨᱮ ᱚᱠᱟᱴᱟᱜ ᱮᱢ ᱠᱩᱥᱤᱭᱟᱜᱼᱟᱢ
ᱤᱧ ᱫᱚ ᱱᱚᱶᱟ ᱟᱵᱚ᱾ ᱠᱟᱞᱪᱟᱨ ᱨᱮᱱᱟᱜ ᱮᱱᱮᱡ ᱜᱤᱧ ᱠᱩᱥᱤᱭᱟᱜᱼᱟ ᱵᱟᱦᱟ ᱥᱚᱨᱦᱟᱭ᱾ ᱫᱚᱝ ᱞᱟᱜᱽᱲᱮ ᱚᱱᱟ ᱠᱚᱜᱤᱧ ᱠᱩᱥᱤᱭᱟᱜᱼᱟ ᱪᱷᱟᱯᱨᱤ ᱪᱷᱟᱯᱨᱟ ᱤᱭᱟᱹ ᱨᱮᱫᱚ ᱱᱤᱛ ᱯᱚᱨᱡᱚᱱᱛᱚ᱾ ᱵᱟᱹᱧ ᱥᱮᱞᱮᱫ ᱟᱠᱟᱱᱟ ᱦᱳᱭᱛᱳ ᱛᱤᱥ ᱨᱮᱜᱮ ᱵᱟᱹᱧ ᱥᱮᱞᱮᱫ᱾
ᱮᱫᱚᱢ ᱟᱫ ᱪ ᱪᱫᱚᱢ ᱟᱨ ᱚᱱᱠᱟ ᱡᱮᱫ ᱠᱚᱢ ᱞᱟᱹᱭ ᱠᱮᱫᱼᱟ ᱵᱟᱦᱟ ᱥᱚᱨᱦᱟᱭ ᱫᱚᱝ ᱞᱟᱜᱽᱲᱮ᱾ ᱮᱱᱛᱮ ᱨᱮᱦᱚᱸ ᱤᱧ ᱠᱩᱩᱠᱞᱤᱧ ᱫᱚᱦᱚᱭᱮᱫᱟ ᱢᱟᱱᱮ᱾ ᱚᱱᱠᱟᱱᱟᱜ ᱚᱠᱟᱴᱟᱜ ᱮᱢ ᱠᱩᱥᱤᱭᱟᱜᱼᱟ ᱢᱟᱱᱮ ᱵᱟᱦᱟ ᱥᱚᱨᱚᱨᱟᱭ ᱢᱚᱫᱽᱫᱷᱮ ᱨᱮᱚᱸ ᱡᱮ ᱮᱱᱛᱮ ᱨᱮᱦᱚᱸ ᱡᱮ ᱱᱚᱣᱟᱴᱟᱜ ᱜᱮ ᱮᱠᱫᱚᱢ ᱠᱟᱹᱴᱤᱡ ᱵᱷᱟᱜᱮ ᱧᱚᱜ ᱤᱧ ᱠᱩᱥᱤᱭᱟᱜᱼᱟ ᱚᱱᱠᱟ ᱚᱠᱟᱴᱟᱜ ᱮᱢ ᱠᱩᱥᱤᱭᱟᱜ ᱜᱮᱭᱟ᱾
ᱵᱷᱟᱜᱮ ᱧᱚᱜ ᱵᱚᱞᱛᱤᱧ ᱢᱮᱱᱟ ᱟᱞᱮ ᱫᱚ ᱠᱩᱞᱦᱤ ᱦᱩᱰᱤᱧ ᱜᱮᱛᱟᱞᱮᱭᱟ ᱟᱞᱮᱭᱟᱜ ᱫᱚ ᱟᱯᱮ ᱫᱚ ᱵᱟᱦᱟ ᱥᱚᱨᱦᱟᱭ ᱠᱚ ᱪᱮᱫ ᱜᱮ ᱵᱟᱝᱳᱭᱳᱜᱼᱟ᱾ ᱡᱟ ᱥᱮᱲᱟᱟ ᱦᱩᱭ ᱟᱠᱟᱱᱟ ᱚᱱᱮ ᱠᱩᱠᱩᱢᱟ ᱛᱟᱠᱚ ᱠᱚᱴᱷᱮᱱ ᱜᱮ ᱠᱚ ᱪᱟᱞᱟᱣ ᱵᱟᱲᱟ ᱦᱩᱭ ᱟᱠᱟᱱᱟ ᱵᱤᱴᱤ ᱛᱟᱠᱚ ᱴᱷᱮᱱ ᱦᱟᱛᱚᱢ ᱛᱟᱠᱚ ᱴᱷᱮᱱ ᱪᱟᱞᱟᱣ ᱦᱩᱭ ᱟᱠᱟᱱᱟ ᱚᱱᱟ ᱠᱚᱨᱮᱜ ᱜᱮ ᱥᱮᱬᱟ ᱦᱩᱭ ᱟᱠᱟᱱᱟᱟᱱᱟ ᱡᱷᱚᱛᱚ᱾ ᱡᱚᱛᱚ ᱤᱧ ᱫᱚ ᱢᱚᱡ ᱤᱧ ᱵᱩᱡᱷᱟᱼᱟ ᱵᱟᱦᱟ ᱥᱚᱨᱦᱟᱭ ᱠᱚ ᱵᱟᱦᱟᱨᱮ ᱡᱮᱢᱚᱱᱻ ᱡᱟᱦᱮᱨ ᱱᱟᱭᱠᱮ ᱤᱫᱤ ᱠᱚ ᱢᱮᱱᱟᱜᱼᱟ᱾ ᱛᱟᱯᱚᱨᱮ ᱵᱟᱦᱟ ᱟᱛᱟᱝ ᱫᱟᱜ ᱫᱩᱞ ᱵᱮᱥ ᱜᱮ ᱵᱩᱡᱷᱟᱹᱜᱼᱟ ᱚᱱᱟ ᱠᱚᱦᱚᱸ
ᱢᱟᱱᱮ ᱟᱯᱮ ᱟᱛᱳ ᱨᱮᱫᱚ ᱵᱟᱝ ᱦᱩᱭᱩᱜ ᱜᱮᱭᱟ ᱵᱟᱝ ᱠᱩᱞᱤ ᱦᱩᱰᱤᱧ᱾ ᱚ ᱦᱚᱸ ᱛᱟᱦᱚᱞᱮ ᱱᱮᱛᱟ ᱚᱵᱚᱥᱭ ᱞᱮ ᱱᱮᱛᱟ᱾ ᱯᱮᱭᱟ ᱛᱟᱦᱞᱮ ᱟᱞᱮ ᱥᱮᱮᱫ ᱦᱤᱡᱩᱜ ᱯᱮ ᱵᱟᱦᱟ ᱨᱮ ᱥᱚᱦᱨᱟᱭ ᱨᱮ ᱛᱟᱯᱚᱨᱮ ᱢᱟᱜ ᱢᱚᱲᱮ ᱦᱩᱭᱩᱜ ᱛᱟᱞᱮᱭᱟ ᱚᱱᱠᱟ ᱯᱮ ᱵᱪᱚᱨ ᱚᱱᱛᱚᱨ ᱚᱱᱛᱚᱨ ᱫᱚ᱾ ᱯᱮ ᱵᱚᱪᱷᱚᱨ ᱵᱟᱝ ᱵᱚᱪᱷᱚᱨ ᱫᱚ ᱵᱚᱪᱷᱚᱨ ᱦᱩᱭᱩᱜ ᱛᱟᱞᱮᱭᱟ ᱯᱮ ᱵᱚᱪᱷᱚᱨ᱾ ᱟᱞᱮᱟᱜ ᱫᱚ ᱯᱮ ᱵᱚᱪᱷᱚᱨ ᱚᱱᱛᱚᱨ ᱚᱱᱛᱚᱨ ᱫᱚ ᱦᱩᱭᱩᱜᱼᱟ᱾ ᱛᱟᱦᱞᱮ ᱱᱤᱟᱹᱛᱤ ᱦᱤᱡᱩᱜ ᱯᱮ ᱦᱮᱸᱥᱮ ᱯᱚᱨᱮᱨ ᱵᱚᱪᱷᱚᱨ ᱟᱨᱠᱤ ᱱᱤᱭᱟᱹ ᱵᱚᱪᱷᱚᱨ ᱫᱚ ᱵᱟᱯᱮ ᱧᱟᱢᱟ ᱦᱟᱸᱜ᱾ ᱱᱤᱭᱟᱹ ᱵᱚᱪᱷᱚᱨ ᱢᱟ ᱯᱟᱨᱚᱢ ᱮᱱ ᱯᱚᱨᱮᱨ ᱵᱚᱪᱷᱚᱨ ᱦᱟᱸᱜ ᱱᱮᱣᱛᱟ ᱯᱮᱭᱟᱞᱮ ᱦᱮᱸ᱾
ᱦᱮᱸ ᱱᱤᱦᱟᱹᱛ ᱜᱮ ᱥᱮᱴᱮᱨᱚᱜ ᱜᱮ ᱦᱩᱭᱩᱜᱼᱟ᱾
ᱚᱱᱠᱟ ᱠᱷᱮᱞᱳᱰ ᱠᱚ ᱡᱟᱦᱟᱸ ᱡᱮᱢᱚᱱ ᱵᱚᱞ ᱠᱷᱮᱞ ᱥᱮ... ᱚᱱᱠᱟ ᱪᱮᱫᱠᱩᱢ ᱠᱩᱥᱤᱤᱭᱟᱜᱮᱼᱟ ᱠᱚ᱾ ᱢᱟᱱᱮ ᱠᱷᱮᱞ ᱟᱨᱠᱤ ᱠᱷᱮᱞ ᱞᱟᱜᱤᱫ ᱥᱚᱨᱤ ᱪᱚᱨᱪᱟ᱾
ᱠᱷᱮᱞ ᱨᱮᱫᱚ ᱤᱧ ᱫᱚ ᱦᱟᱱᱮ᱾ ᱤᱭᱟᱹ ᱠᱟᱹᱴᱤᱡ ᱡᱚᱠᱷᱚᱱ ᱠᱟᱹᱴᱤᱡ ᱯᱨᱟᱭᱢᱟᱨᱤ ᱤᱥᱠᱩᱞ ᱠᱚᱨᱮᱧ ᱯᱟᱲᱦᱟᱜ ᱛᱟᱦᱮᱱᱟ ᱛᱚᱠᱷᱚᱱ ᱫᱚᱢᱮ ᱴᱤᱭᱤᱥᱟᱱ ᱠᱚᱧ ᱦᱟᱛᱟᱣ ᱛᱟᱦᱮᱱ ᱜᱮ ᱫᱚᱢᱮ ᱫᱟᱹᱲ ᱠᱚᱨᱮᱱᱟᱜ ᱤᱧ ᱚᱝᱥᱚᱜᱨᱚᱦᱚᱱ ᱛᱟᱦᱮᱱ ᱜᱮ ᱛᱚᱵᱮ᱾ ᱡᱤᱢᱱᱟᱥᱴᱤᱠ ᱠᱚᱫᱚ ᱵᱟᱹᱧ ᱜᱟᱢ ᱫᱟᱲᱮᱭᱟᱜ ᱛᱟᱦᱮᱱᱟ᱾
ᱟᱪᱪᱷᱟ ᱟᱪᱪᱷᱟ ᱵᱮᱥ ᱟᱹᱰᱤ ᱱᱟᱯᱟᱭ᱾
ᱦᱟᱨᱟ ᱠᱟ ᱠᱟᱛᱮᱮᱫ ᱫᱚ ᱚᱱᱮ ᱠᱚᱞᱮᱡᱽ ᱞᱟᱭᱤᱯᱷ ᱠᱚ ᱨᱟᱠᱟᱵ ᱠᱟᱛᱮ ᱯᱷᱩᱴᱵᱚᱞ ᱠᱷᱮᱞ ᱟᱫᱚ ᱮᱴᱟᱜ ᱞᱟᱭᱤᱱ ᱠᱚ ᱤᱧᱟᱹᱜ ᱩᱭᱦᱟᱹᱨ ᱵᱷᱟᱵᱽᱱᱟ ᱛᱟᱦᱮᱸᱮᱡ ᱠᱟᱱᱟ ᱮᱴᱟᱜ ᱞᱟᱭᱤᱱ ᱥᱜ ᱤᱧ ᱪᱟᱞᱟᱜ ᱟᱹ ᱠᱟᱴᱟ ᱠᱚ ᱨᱟᱹᱯᱫ ᱞᱮᱱᱠᱷᱟᱱ ᱮᱴᱟᱜ ᱞᱟᱹᱭᱤᱱ ᱢᱟᱱᱮ ᱤᱧ ᱡᱟᱦᱟᱸ ᱞᱟᱹᱭᱤᱱ ᱤᱧ ᱩᱭᱦᱟᱹᱨ ᱵᱷᱟᱱᱟ ᱞᱟᱜ ᱟ ᱵᱟᱹᱧ ᱪᱟᱞᱟᱣ ᱫᱟᱲᱮᱭᱟᱜᱼᱟ ᱾ ᱟᱫᱚ ᱚᱱᱟ ᱠᱚ ᱩᱭᱦᱟᱹᱨ ᱵᱷᱟᱵᱱᱟ ᱛᱮᱦᱚᱸ ᱟᱫᱚ ᱵᱟᱹᱧ ᱞᱟᱦᱟ ᱞᱮᱱᱟ ᱚᱱᱛᱮ ᱫᱚ ᱠᱷᱮᱞᱳᱰ ᱥᱮᱫ ᱫᱚ ᱵᱟᱝᱠᱷᱟᱱ ᱤᱪ-ᱪᱷᱟᱹ ᱢᱟ ᱛᱟᱦᱮᱸᱜ ᱠᱟᱱ ᱜᱮᱭᱟ ᱾
ᱚᱱᱠᱟ ᱛᱟᱣ ᱨᱮᱦᱚᱸᱢᱤᱫᱴᱟᱝ ᱢᱤᱫᱴᱟᱝ ᱠᱷᱮᱞᱳᱰᱟᱜ ᱞᱟᱹᱭ ᱢᱮ ᱡᱮ ᱤᱧ ᱫᱚ ᱱᱚᱣᱟ ᱫᱚ ᱟᱹᱰᱤ ᱡᱳᱨᱤᱧ ᱠᱩᱥᱤᱭᱟᱢ ᱠᱟᱱᱟ ᱾
ᱠᱷᱮᱞ ᱢᱮᱱᱛᱮ ᱤᱧᱫᱚ ᱚᱱᱮ ᱯᱷᱩᱴᱵᱚᱞ ᱠᱷᱮᱞ ᱜᱤᱧ ᱠᱩᱥᱤᱭᱟᱜ ᱛᱟᱦᱮᱱ ᱜᱮ ᱾ ᱟᱨ ᱮᱢᱱᱤ ᱵᱮᱭᱟᱢ ᱴᱮᱭᱟᱢ ᱠᱷᱟᱹᱛᱤᱨ ᱛᱮ ᱡᱤᱢᱱᱟᱥᱴᱤᱠ ᱯᱨᱚᱛᱤ ᱫᱚᱢᱮ ᱢᱟᱱᱮ ᱢᱤᱫᱴᱮᱱ ᱴᱟᱱ ᱛᱟᱦᱮᱸ ᱠᱟᱱ ᱛᱤᱧᱟᱹ ᱾ ᱥᱮ ᱪᱮᱛᱟᱱ ᱥᱮᱫ ᱤᱧ ᱪᱟᱞᱟᱜᱼᱟ ᱡᱤᱢᱱᱟᱥᱴᱤᱠ ᱤᱧ ᱠᱚᱨᱟᱣᱟ ᱫᱚᱢᱮ ᱠᱟᱹᱴᱤᱡ ᱥᱩᱢᱚᱭᱧ ᱯᱨᱮᱠᱴᱤᱥ ᱛᱟᱦᱮᱱᱟ ᱾
ᱚᱸ ᱟᱵᱚ, ᱟᱵᱚ ᱡᱩᱫᱤᱢ ᱧᱮᱞᱟ ᱟᱵᱚ ᱚᱱᱟ ᱥᱟᱱᱛᱟᱲ ᱜᱟᱛᱟ ᱨᱮᱥᱮ ᱚᱱᱟ ᱠᱚ ᱡᱤᱱᱤᱥ ᱠᱚ ᱠᱤᱱᱛᱩ ᱟᱹᱰᱤ ᱡᱳᱨᱜ, ᱮ' ᱯᱚᱯᱩᱞᱟᱨ ᱜᱮ ᱠᱤᱱᱛᱩ ᱟᱯᱚ ᱵᱟᱵᱚᱱ ᱵᱩᱡᱷᱟᱹᱣᱼᱮᱜ ᱟ ᱾ ᱠᱤᱱᱛᱩ ᱚᱱᱠᱟᱱᱟᱜ ᱡᱟᱭᱜᱟ ᱠᱚᱨᱮ ᱴᱷᱟᱸᱶ ᱠᱚᱨᱮ ᱡᱚᱫᱤ ᱟᱵᱚᱨᱮᱱ ᱠᱩᱲᱤ ᱜᱤᱫᱽᱨᱟᱹ ᱠᱚᱠᱚ ᱪᱟᱞᱟᱜ ᱛᱟᱵᱚᱱᱟ ᱥᱮ ᱟᱹᱰᱤ ᱟᱹᱰᱤ ᱞᱟᱯᱷᱟᱝ ᱨᱮᱠᱚ ᱪᱟᱞᱟᱣ ᱫᱟᱲᱮᱭᱟᱜᱼᱟ ᱟᱹᱰᱤ ᱞᱟᱯᱷᱟᱝ ᱟᱫᱚ ᱚᱱᱠᱟᱱᱟᱜ ᱢᱟᱱᱮ ᱜᱚᱲᱚ ᱜᱚ ᱨᱚᱭ ᱛᱮ ᱡᱟᱹᱱᱤᱪ ᱪᱚ ᱵᱟᱝᱠᱚ ᱧᱟᱢᱮ ᱦᱳᱭ ᱫᱟᱲᱮᱭᱟᱜᱼᱟ ᱦᱮᱸ ᱵᱟᱝ ᱾
ᱪᱚᱜ, ᱟᱫᱚ ᱟᱵᱚ ᱦᱚᱲ ᱫᱚ ᱛᱟᱲᱟ ᱛᱟᱹᱲᱤ ᱜᱚᱲᱚ ᱦᱚᱸ ᱵᱟᱵᱚᱱ ᱧᱟᱢ ᱜᱮᱭᱟ ᱾
ᱦᱮᱸ ᱦᱮᱸᱸ᱾ ᱢᱮᱱ-ᱢᱮ ᱧᱮᱞ ᱦᱳᱭ ᱠᱟᱱ ᱜᱮ, ᱚ ᱾
ᱴᱷᱤᱝ-ᱧᱚᱜ-ᱰᱷᱮ--ᱠᱚᱡ-ᱡᱷᱤᱧᱚᱜ ᱾
ᱛᱟᱞᱦᱮ ᱚᱲᱟᱜ ᱦᱚᱲ ᱯᱩᱨᱟᱹ ᱠᱚ ᱱᱟᱯᱟᱭ ᱵᱟᱲᱟ ᱜᱮᱭᱟ ᱠᱚ ᱾
ᱦᱮᱸ, ᱱᱟᱯᱟᱭ ᱜᱮᱭᱟ ᱟᱯᱮᱯᱮ ᱱᱟᱯᱟᱭ ᱜᱮᱭᱟ?
ᱦᱮᱸ ᱱᱟᱯᱟᱭ ᱵᱟᱲᱟ ᱜᱮ ᱟᱨ ᱡᱚᱢ ᱵᱟᱲᱟ ᱠᱚ ᱦᱩᱣᱱᱟ?
ᱡᱚᱢ ᱵᱟᱲᱟ ᱠᱚᱫᱚ ᱟᱹᱣᱨᱤᱭᱟᱜᱼᱟ ᱱᱚᱜ ᱚᱚᱭ ᱡᱚᱢ ᱵᱟᱲᱟᱭ ᱦᱳᱭᱳᱜ ᱟ ᱟᱫᱚ ᱾
ᱚ, ᱪᱮᱜ ᱠᱚᱯᱮ ᱪᱤᱠᱟᱹᱭᱟ?
ᱩᱛᱩ ᱠᱟᱫᱟ ᱞᱮ ᱛᱮᱹᱦᱮ ᱤᱧ ᱠᱚᱸᱰᱷᱟ ᱞᱮ ᱩᱛᱩ ᱟᱠᱟᱫᱟ ᱛᱟᱯᱚᱨᱮ ᱟᱭᱩ ᱚᱱᱟᱜᱮ ᱩᱛᱩ ᱧᱮᱞ ᱠᱤᱫᱤᱭᱟ ᱛᱚ ᱟᱨ
ᱦᱮᱸᱦ,
ᱠᱩᱸᱫᱽᱨᱤ ᱵᱷᱟᱹᱡᱤ ᱟᱠᱟᱫᱟᱭ ᱟᱨ ᱫᱟᱹᱞ ᱨᱟᱥᱮᱹ ᱟᱠᱟᱫᱟᱭ ᱾
ᱟᱪ-ᱪᱷᱟ ᱜᱚᱝᱠᱮ ᱴᱷᱤᱠ ᱜᱮᱭᱟ, ᱩᱦᱸᱩ ᱜᱚᱨᱚᱢ ᱫᱤᱱ ᱨᱮ ᱠᱚᱸᱦᱰᱷᱟ ᱠᱚᱯᱮ ᱩᱛᱩ ᱟᱠᱟᱜ-ᱟ ᱟ. ᱰᱤ ᱱᱟᱯᱟᱭ ᱠᱟᱛᱷᱟ ᱾
ᱵᱟᱝ ᱟᱫᱚ ᱱᱤᱨᱟᱢᱤᱥ ᱛᱮᱦᱮᱧ ᱟᱫᱚ ᱭᱩᱭ ᱢᱮᱱᱫᱟ ᱱᱤᱨᱟᱢᱤᱥ ᱪᱮᱫ ᱵᱚᱱ ᱡᱚᱢᱟ ᱱᱚᱣᱟ ᱜᱤᱧ ᱩᱛᱩ ᱠᱟᱜ ᱜᱮ ᱛᱟᱞᱦᱮ ᱾
ᱚ ᱚᱝᱠᱟ ᱾ ᱛᱚ ᱞᱟᱹᱭ ᱜᱮᱭᱟ ᱠᱚ ᱛᱚ ᱜᱚᱨᱚᱢ ᱫᱤᱱ ᱠᱚᱸᱦᱰᱟ ᱡᱚᱢ ᱫᱚ ᱠᱟᱹᱴᱤᱡ ᱢᱟᱱᱮ ᱪᱮᱫ? ᱚᱥᱚᱡ-ᱡᱚ ᱜᱮ ᱠᱚ ᱵᱩᱡᱷᱟ, ᱜᱮᱭᱟ ᱵᱟᱝ ᱥᱮ? ᱮᱸᱦᱜ ᱾
ᱠᱚᱥᱴᱚ ᱵᱩᱡᱷᱟᱹᱜ ᱜᱮᱭᱟ ᱢᱚᱱᱮ ᱱᱤᱨᱟᱢᱤᱥ ᱫᱤᱱ ᱡᱮ ᱠᱚᱥᱴᱚ ᱛᱮ ᱚᱲᱟᱜ ᱠᱚᱨᱮ ᱯᱟᱨᱚᱢᱚᱜ-ᱟ ᱾
ᱚ, ᱦᱮᱸᱛ ᱢᱟᱱᱮ ᱪᱮᱫ ᱞᱮᱠᱟ ᱛᱮᱦᱤᱱ ᱫᱤᱱ ᱴᱟᱜ ᱜᱮ ᱱᱤᱨᱟᱢᱤᱥ? ᱥᱮ ᱚᱱᱠᱟ ᱟᱛᱩ ᱨᱮᱯᱮ ᱪᱟᱞᱚᱱ ᱮᱜ ᱠᱚᱣᱟ?
ᱵᱟᱝ, ᱛᱮᱹᱦᱮᱹᱧ ᱫᱤᱱ ᱨᱮᱫᱚ ᱱᱤᱨᱟᱢᱤᱥ ᱜᱮᱞᱮ ᱡᱚᱢᱟ ᱥᱩᱫᱩ ᱩᱸᱜ ᱢᱟᱱᱮ ᱢᱚᱥᱞᱟ ᱟᱨ ᱥᱩᱱᱩᱢ ᱟᱨ ᱵᱩᱞᱩᱝ ᱟᱨ ᱪᱮᱜ ᱦᱳᱭᱳᱜ-ᱟ?
ᱵᱟᱨ ᱵᱷᱟᱜᱮ ᱛᱚ, ᱵᱟᱝ ᱠᱤᱱᱛᱩ ᱱᱚᱜ-ᱚᱭ ᱡᱮ ᱱᱤᱨᱟᱢᱤᱥ ᱠᱟᱱᱟ ᱢᱮᱱᱛᱮ ᱡᱮ ᱠᱷᱟᱨᱟᱯ ᱧᱚᱜ ᱫᱚ ᱟᱹᱰᱤ ᱡᱳᱨ ᱠᱤᱱᱛᱩ ᱚᱱᱟ ᱦᱚᱲᱢᱚ ᱨᱮᱱᱟᱜ ᱥᱚᱨᱤᱠ ᱞᱟᱹᱜᱤᱫ ᱦᱚᱸ ᱟᱹᱰᱤ ᱵᱷᱟᱜᱮ ᱡᱤᱱᱤᱥ ᱠᱟᱱᱟ, ᱟᱵᱚ ᱵᱮᱥᱤ ᱥᱚᱝᱠᱷᱚᱠ ᱦᱚᱲ ᱪᱤᱠᱟᱹᱭᱟ ᱵᱚᱱ ᱥᱩᱱᱩᱢ ᱨᱮ ᱵᱤᱥᱤ ᱜᱷᱟᱱᱴᱟ ᱜᱷᱟᱹᱱᱴᱤ ᱠᱟᱛᱮ ᱵᱚᱱ ᱡᱚᱢᱮᱜ-ᱟ ᱚᱱᱟ ᱫᱚ ᱤᱧᱫᱩᱧ ᱞᱟᱹᱭᱟ ᱡᱟᱦᱟᱸ ᱛᱤᱱᱟᱹᱜ ᱥᱟᱫᱷ ᱡᱤᱱᱤᱥ ᱦᱳᱭ ᱦᱚᱪᱚ ᱢᱮᱱᱠᱷᱟᱱ ᱦᱚᱲᱢᱚ ᱞᱟᱹᱜᱤᱫ ᱫᱚ ᱟᱹᱰᱤᱴᱟ ᱜᱮ ᱵᱟᱹᱲᱤᱡ ᱜᱮᱭᱟ, ᱢᱮᱱᱠᱷᱟᱱ ᱱᱚᱜ-ᱚᱭ ᱡᱮ ᱛᱤᱠᱤ ᱥᱮ ᱚᱱᱠᱟ ᱱᱤᱨᱟᱢᱤᱥ ᱡᱚᱢ ᱫᱚ ᱟᱹᱰᱤᱜᱮ ᱱᱟᱯᱟᱭᱟ ᱦᱮᱸᱥᱮ ᱡᱤᱞ ᱦᱟᱹᱠᱩ ᱠᱷᱚᱱᱟᱜ ᱦᱚᱸ᱾ ᱡᱤᱞ ᱦᱟᱹᱠᱩ ᱱᱮᱛᱟᱨ ᱵᱚᱱ ᱧᱮᱞᱮᱜ-ᱟ ᱛᱚ ᱚᱠᱟ ᱯᱚᱨᱤᱢᱟᱱ ᱛᱮ ᱪᱮᱫ ᱥᱚᱢᱚᱥᱥᱟ ᱯᱟᱲᱟᱜ ᱠᱟᱱᱟ ᱵᱟᱝ? ᱟᱹᱰᱤᱜᱟᱱ ᱡᱚᱢᱟᱜ ᱥᱚᱢᱚᱥᱟ ᱜᱚᱫᱚᱜ-ᱟ ᱵᱟᱝ?
ᱦᱩᱸ᱾
ᱛᱟᱦᱮᱞᱮ ᱮᱱᱠᱷᱚᱱ ᱠᱚᱫᱚ ᱪᱮᱫ ᱠᱚ ᱪᱤᱠᱟᱹ ᱵᱟᱲᱟᱜ ᱠᱟᱱᱟ ᱚᱲᱟᱜ ᱨᱮᱜᱮ ᱥᱮ ᱚᱞᱚᱜ ᱯᱟᱲᱦᱟᱣ?
ᱱᱤᱛᱚᱜ ᱫᱷᱟᱹᱵᱤᱡ ᱫᱚ ᱚᱲᱟᱜ ᱨᱮᱜᱮ ᱾
ᱚ ᱢᱟᱱᱮ ᱚᱞᱚᱜ ᱯᱟᱲᱦᱟᱣ ᱠᱚᱫᱚ ᱢᱩᱪᱟᱹᱫ ᱠᱟᱱᱟ ᱥᱮ ᱪᱮᱫ?
ᱦᱮᱸ ᱚᱞᱚᱜ ᱯᱟᱲᱦᱟᱣ ᱫᱚ ᱢᱩᱪᱟᱹᱫ ᱠᱟᱛᱮᱜ ᱦᱚᱜ-ᱚᱭ ᱚᱲᱟᱜ ᱨᱮᱜᱮ ᱛᱟᱦᱮᱸ ᱵᱟᱲᱟᱭ ᱦᱩᱭᱩᱜ ᱠᱟᱱᱟ ᱾
ᱚ᱾ ᱦᱮᱸ ᱛᱚ ᱟᱨ ᱚᱱᱠᱟ ᱡᱟᱦᱟᱱᱟᱜ ᱪᱟᱠᱨᱤ ᱯᱚᱨᱤᱠᱠᱷᱟ ᱞᱟᱹᱜᱤᱫ ᱥᱮ ᱚᱱᱠᱟ ᱡᱟᱦᱟᱱᱟᱜ ᱯᱤ
ᱦᱮᱸ ᱚᱱᱟ ᱠᱚᱜᱮ ᱧᱮᱞ ᱚᱱᱟ ᱞᱟᱭᱤᱱ ᱛᱮᱜᱮ ᱧᱮᱞ ᱵᱟᱲᱟᱭ ᱦᱩᱭᱩᱜ ᱠᱟᱱᱟ ᱾
ᱦᱮᱸ ᱛᱚ ᱫᱚᱨᱠᱟᱨ ᱜᱮ ᱠᱟᱨᱚᱱ ᱱᱟᱦᱟᱜ ᱡᱩᱜᱽᱨᱮ ᱦᱚᱜ-ᱚᱭ ᱧᱮᱞ ᱠᱟᱜ-ᱟ ᱵᱚᱱ ᱡᱮ ᱥᱚᱨᱠᱟᱨ ᱱᱟᱥᱮ ᱵᱚᱫᱚᱞ ᱟᱠᱟᱱᱟᱭ᱾ ᱟᱹᱨᱩ ᱯᱷᱮᱨᱟᱣ ᱟᱠᱟᱱᱟ ᱟᱹᱰᱤ ᱠᱤᱪᱷᱩ ᱵᱷᱮᱠᱮᱱᱥᱤ ᱠᱚ ᱛᱩᱫᱩᱜ ᱠᱟᱱᱟ ᱚᱱᱟ ᱠᱚ ᱞᱟᱹᱜᱤᱫ ᱯᱨᱤᱯᱮᱭᱟᱨ ᱛᱟᱦᱮᱸ ᱫᱚᱨᱠᱟᱨ ᱵᱟᱝ?